ᱦᱮᱸ ᱜᱚᱝᱠᱮ ᱨᱚᱲ ᱟᱧᱹᱡᱚᱢᱚᱜ ᱠᱟᱱᱟ?
ᱦᱮᱸ ᱨᱚᱲ ᱫᱚ
ᱟᱪᱪᱷᱟ ᱵᱟᱝ ᱟᱸᱡᱚᱢ ᱡᱩᱛᱩᱜ ᱠᱟᱱ ᱛᱟᱵᱤᱱᱟ᱾
ᱦᱮᱸ ᱞᱟᱹᱭ ᱫᱟᱞᱤᱧ ᱱᱤᱛᱳᱜ ᱟᱸᱡᱚᱢ ᱧᱟᱢᱚᱜ ᱠᱟᱱᱟ ᱨᱚᱲ?
ᱟᱨ ᱟᱹᱞᱤᱧᱟᱜ ᱚᱱᱠᱟ ᱵᱟᱨᱦᱮ ᱥᱮᱠᱚ ᱡᱟᱦᱟᱸᱱᱟᱜ ᱥᱟᱰᱮ ᱠᱚ ᱪᱟᱞᱟᱜ ᱠᱟᱱᱟ?
ᱦᱮᱸ ᱥᱟᱰᱮ ᱟᱸᱡᱚᱢ ᱧᱟᱢᱚᱜ
ᱪᱮᱫ ᱞᱮᱠᱟ?
ᱯᱷᱮᱱ ᱥᱟᱰᱮ ᱠᱟᱱ ᱞᱮᱠᱟ ᱱᱟᱦᱟᱸᱜ ᱟᱸᱡᱚᱢ ᱧᱟᱢᱚᱜ ᱠᱟᱱᱟ᱾
ᱟᱪᱪᱷᱟ ᱪᱷᱟ᱾ ᱟᱨᱢᱤᱫᱷᱟᱣ ᱱᱚᱸᱜᱼᱚᱭ ᱩᱫᱜᱟᱹᱨ ᱠᱟᱱᱟ ᱛᱚ ᱟᱫᱚ ᱦᱮᱸ ᱚᱱᱟ ᱠᱚᱜᱮ ᱠᱟᱹᱴᱤᱡ ᱪᱟᱹᱞᱩ ᱵᱟᱲᱟ ᱠᱟᱜ ᱜᱮᱭᱟᱞᱮ ᱦᱩᱸ,
ᱦᱳᱭ ᱦᱳᱭ᱾
ᱟᱪᱪᱷᱟ ᱱᱚᱝᱠᱟ ᱫᱚᱢᱮ ᱡᱳᱨ ᱥᱟᱰᱮᱜ ᱠᱟᱱᱟ ᱠᱤ?
ᱵᱟᱝ ᱵᱟᱝ ᱚᱱᱠᱟ ᱟᱥᱛᱮ ᱫᱷᱟᱨᱟ ᱜᱮ ᱦᱟᱸᱜ ᱥᱟᱰᱮ ᱟᱸᱡᱚᱢᱚᱜ ᱠᱟᱱᱟ᱾ ᱟᱫᱚ ᱦᱟᱸᱜ ᱥᱟᱛᱟᱢ ᱟᱛᱮ ᱞᱟᱝ ᱜᱟᱯᱟᱞ ᱢᱟᱨᱟᱣᱟ ᱞᱟᱹᱭ ᱞᱮᱠᱷᱟᱱ ᱮᱢ ᱱᱟᱯᱟᱭ ᱠᱚᱜᱼᱟ᱾
ᱦᱩᱸ ᱥᱟᱛᱟᱢ ᱟᱛᱮᱫ ᱜᱟᱞᱢᱟᱨᱟᱶ ᱜᱮ ᱱᱟᱸᱜ ᱱᱟᱯᱟᱭᱚᱜᱼᱟ ᱦᱩᱸ᱾ ᱟᱫᱚ ᱚᱝᱠᱟ ᱛᱟᱦᱚᱞᱮ ᱪᱮᱫ ᱥᱟᱛᱟᱢ ᱤᱫᱤ ᱠᱟᱛᱮᱜ ᱞᱟᱝ ᱨᱚᱯᱚᱲᱟ ᱚᱱᱟ ᱠᱟᱹᱴᱤᱡ ᱠᱚᱣᱟ᱾
ᱦᱳᱭ᱾ ᱟᱪᱪᱷᱟ ᱥᱮᱫᱟᱭ ᱱᱮᱜᱼᱮ ᱱᱮᱛᱟᱨ ᱫᱚ ᱦᱟᱸᱜ ᱟᱨ ᱵᱟᱝ ᱦᱩᱲᱩ ᱪᱟᱣᱞᱮ ᱠᱚ ᱱᱚᱸᱜᱼᱚᱭ ᱵᱚᱱ ᱪᱟᱥᱮᱜ ᱠᱟᱱᱟ ᱦᱟᱸᱜ, ᱦᱩᱲᱩ ᱠᱚᱨᱮ ᱵᱤᱥ ᱠᱚ ᱮᱢᱟᱜ ᱠᱟᱱ ᱜᱮᱭᱟ ᱟᱫᱚ ᱱᱚᱸᱜᱼᱱᱟ ᱵᱟᱨᱮ ᱛᱮᱞᱟᱝ ᱨᱚᱯᱚᱲ ᱞᱮᱱᱠᱷᱟᱱ ᱪᱮᱫ ᱞᱮᱠᱟ ᱱᱚᱸᱜᱼᱚᱭ ᱨᱳᱜᱽ ᱟᱡᱟᱨ ᱠᱚ ᱦᱩᱭᱩᱜ ᱠᱟᱱᱟ,
ᱱᱚᱣᱟ ᱦᱚᱸ ᱱᱟᱯᱟᱭᱚᱜ ᱜᱮᱭᱟ, ᱦᱮᱸ ᱟᱪᱪᱷᱟ ᱜᱚᱝᱠᱮ ᱛᱟᱦᱚᱞᱮ ᱞᱟᱹᱭᱫᱟᱹᱧ
ᱦᱳᱭ᱾
ᱯᱳᱭᱞᱳ ᱛᱟᱛ ᱞᱟᱝ ᱢᱮ ᱦᱮᱸ ᱛᱟᱨᱯᱚᱨᱮ ᱱᱟᱠᱷᱟᱡ ᱤᱧᱤᱧ ᱞᱟᱹᱭ ᱛᱟᱞᱟᱝᱟ᱾
ᱦᱳᱭ ᱦᱳᱭ᱾ ᱦᱳᱭ ᱱᱮᱛᱟᱨ ᱫᱚ ᱦᱟᱸᱜ ᱱᱚᱸᱜᱼᱚᱭ ᱛᱚ ᱪᱟᱥ ᱫᱤᱱ ᱛᱚ ᱟᱫᱚ ᱵᱟᱢ ᱪᱟᱥ ᱟᱫᱟ ᱟᱫᱚ ᱪᱟᱥ ᱠᱚ ᱡᱚᱠᱷᱚᱱ ᱱᱟᱦᱟᱸᱜ ᱱᱚᱜ ᱱᱟ ᱦᱳᱲᱳ ᱱᱟᱦᱟᱸᱜ ᱱᱚᱝᱠᱟ ᱜᱟᱹᱪᱷᱤ ᱠᱚ ᱦᱟᱸᱜ ᱦᱟᱨᱟ ᱜᱚᱫᱚᱜᱼᱟ ᱟᱨ ᱵᱟᱝ ᱜᱮᱞᱮ ᱠᱚ ᱦᱟᱸᱜ ᱦᱳᱭ ᱜᱚᱫᱚᱜᱼᱟ᱾ ᱦᱮᱸ?
ᱦᱩᱸ᱾
ᱦᱮᱸ ᱟᱫᱚ ᱦᱚᱜ-ᱚ ᱱᱟ
ᱥᱮ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱮᱱᱟ?
ᱦᱳᱭ ᱞᱟᱹᱭ ᱫᱟᱞᱤᱧ ᱱᱚᱜ-ᱚ ᱱᱟ ᱛᱤᱡᱩ ᱜᱚᱡ ᱨᱟᱱ ᱟᱨ ᱚᱱᱟ ᱠᱤᱴ ᱯᱚᱛᱚᱝᱜᱚ ᱚᱜᱱᱠᱟ᱾ ᱩᱱᱠᱩ ᱜᱚᱡ ᱨᱟᱱ ᱵᱚᱱ ᱮᱢᱟᱜ ᱠᱟᱱᱟ ᱟᱫᱚ ᱚᱱᱟ ᱠᱚ ᱦᱚᱜ-ᱚᱭ ᱮᱢ ᱛᱚᱵᱚᱱ ᱮᱢᱟᱜ ᱠᱟᱱ ᱜᱮᱭᱟ ᱢᱮᱱᱠᱷᱟᱱ ᱱᱟᱯᱟᱭ ᱜᱮ ᱟᱫᱚ ᱱᱚᱣᱟ ᱠᱚ ᱡᱚᱢ ᱠᱟᱛᱮ ᱱᱟᱦᱟᱜ
ᱟᱪᱪᱷᱟ, ᱞᱟᱹᱭ ᱫᱟᱞᱤᱧ ᱚᱱᱠᱟ ᱨᱚᱲ ᱨᱮᱱᱟᱜ ᱢᱤᱫ ᱫᱷᱟᱣ ᱠᱟᱛᱮ ᱵᱤᱱ
ᱟᱪᱪᱷᱟ, ᱱᱤᱛᱚᱜ ᱟᱡᱚᱢᱚᱜ ᱠᱟᱱᱟ? ᱦᱮᱞᱳ? ᱦᱮᱞᱳ? ᱦᱮᱞᱳ। ᱦᱮᱞᱳ। ᱦᱮᱞᱳ। ᱦᱮᱞᱳ। ᱦᱳᱭ ᱜᱚᱝᱠᱮ ᱨᱚᱲ
ᱜᱚᱝᱠᱮ ᱢᱤᱫ ᱫᱷᱟᱹᱣ ᱠᱟᱛᱮ ᱱᱟᱦᱟᱜ ᱵᱟᱝ ᱟᱸᱡᱚᱢ ᱡᱩᱛᱩᱜ ᱠᱟᱱ ᱛᱟᱵᱮᱱ ᱦᱮᱸ᱾
ᱦᱮᱸ ᱱᱤᱛᱚᱜ ᱨᱚᱲ ᱟᱡᱟᱜ ᱠᱟᱱᱟ?
ᱢᱤᱫ ᱫᱷᱟᱣ ᱠᱟᱛᱮᱫ ᱫᱚ ᱟᱸᱡᱚᱢᱚᱜ ᱠᱟᱱ ᱛᱟᱵᱤᱱ ᱟᱨ ᱢᱤᱫ ᱫᱷᱟᱣ ᱠᱟᱛᱮᱫ ᱫᱚ ᱵᱟᱝ ᱟᱸᱡᱚᱢᱚᱜ ᱠᱟᱱᱟ᱾
ᱦᱮᱸ, ᱞᱟᱹᱭ ᱫᱟᱞᱤᱧ ᱱᱤᱛᱚᱜ ᱟᱸᱡᱚᱢ ᱴᱷᱤᱠᱟᱹᱜ ᱠᱟᱱᱟ ᱢᱚᱡᱛᱮ?
ᱟᱸᱡᱚᱢᱚᱜ ᱠᱟᱱᱟ᱾
ᱦᱳᱭ ᱦᱳᱭ᱾ ᱟᱫᱚ ᱜᱚᱝᱠᱮ ᱱᱮᱛᱟᱨ ᱫᱚ ᱦᱟᱸᱜ ᱦᱚᱜ-ᱚᱭ ᱥᱟᱨ ᱪᱟᱯᱟᱱ ᱜᱮ ᱦᱟᱸᱜ ᱵᱟᱲᱛᱤ ᱠᱟᱭ ᱛᱮᱫᱚ ᱵᱚᱱ ᱮᱢᱟᱜ ᱠᱟᱱᱟ᱾ ᱟᱫᱚ ᱱᱚᱣᱟ ᱠᱚ ᱡᱚᱢ ᱞᱮᱠᱷᱟᱱ ᱟᱵᱚᱣᱟᱜ ᱦᱚᱲᱢᱚ ᱨᱮᱭᱟᱜ ᱨᱳᱜᱽ ᱟᱡᱟᱨ ᱫᱚ ᱦᱟᱸᱜ ᱦᱩᱭᱩᱜ ᱠᱟᱱ ᱜᱮᱭᱟ᱾ ᱟᱫᱚ ᱱᱚᱜ-ᱚ ᱱᱟ ᱠᱚ ᱤᱠᱟᱹ ᱫᱚ ᱦᱟᱸᱜ ᱱᱟᱯᱟᱭ ᱵᱚᱱ ᱛᱟᱦᱮᱱᱟ ᱱᱚᱜ-ᱚ ᱱᱚᱣᱟ ᱟᱹᱰᱤ ᱜᱮ ᱱᱟᱯᱟᱭ
ᱚᱱᱟ ᱠᱟᱛᱷᱟ ᱵᱮᱱ ᱞᱟᱹᱭ ᱠᱮᱜ-ᱟ ᱟᱨ ᱱᱚᱣᱟ ᱫᱚ ᱱᱟᱦᱟᱜ ᱧᱮᱞᱚᱜ ᱠᱟᱱᱟ ᱥᱟᱹᱨᱤ ᱜᱮ ᱞᱟᱦᱟ ᱛᱮᱫᱚ ᱱᱟᱦᱟᱜ ᱡᱩᱫᱤᱵᱮᱱ ᱧᱮᱞᱟ ᱠᱟ ᱡᱟᱦᱟᱱᱟᱜ ᱠᱚ ᱨᱚᱦᱚᱭᱮᱫ ᱛᱟᱦᱮᱸᱫ ᱛᱚᱠᱷᱚᱱ ᱫᱚ ᱱᱟᱸᱜ ᱦᱚᱸᱜ-ᱚᱭ ᱦᱟᱥᱟ ᱥᱮ ᱚᱱᱟ ᱜᱩᱨᱤᱡ ᱜᱮᱠᱚ ᱵᱮᱵᱚᱦᱟᱨᱮᱫ ᱛᱟᱦᱮᱸᱜ᱾ ᱡᱟᱦᱟᱱᱟᱜ ᱜᱮ ᱚᱝᱠᱟ ᱠᱚ ᱨᱚᱦᱚᱭᱟ ᱦᱩᱲᱳ ᱪᱟᱞᱮ ᱥᱮ ᱚᱝᱠᱟ ᱡᱟᱦᱱᱟᱜ ᱟᱱᱟᱡᱽ ᱠᱚ ᱦᱚᱛᱚᱜ ᱠᱚ ᱠᱚᱦᱚᱸᱰᱟ ᱠᱚ᱾ ᱥᱮ ᱵᱤᱞᱟᱹᱛᱤ ᱠᱚ ᱦᱮᱸ ᱦᱚᱜ-ᱚᱱᱟ ᱠᱚ ᱨᱚᱦᱚᱭ ᱫᱟᱲᱮᱭᱟᱜ-ᱟ ᱛᱚᱠᱷᱚᱱ ᱫᱚ ᱱᱟᱜ ᱜᱩᱨᱤᱡ ᱠᱚᱠᱚ ᱮᱢᱟᱜ ᱠᱟᱱ ᱛᱟᱦᱮᱸᱫ ᱦᱮᱸ᱾ ᱟᱨ ᱚᱱᱟᱛᱮ ᱟᱨ ᱢᱮᱱᱠᱷᱟᱱ ᱱᱮᱛᱟᱨ ᱡᱟᱦᱟᱸ ᱞᱮᱠᱟ ᱧᱮᱞᱚᱜ ᱠᱟᱱᱟ ᱱᱟᱦᱟᱜ ᱚᱱᱠᱟ ᱥᱟᱨ ᱥᱮ ᱚᱱᱠᱟ ᱵᱤᱥᱟᱱ ᱡᱤᱱᱤᱥ ᱠᱚᱜᱮ ᱵᱚᱱ ᱮᱢᱟᱜ ᱠᱟᱱᱟ ᱦᱩᱸ᱾ ᱟᱨ ᱱᱟᱦᱟᱜ ᱱᱚᱣᱟ ᱫᱚ ᱞᱚᱵᱚᱱ ᱮᱢᱟ ᱠᱟᱱᱟ᱾ ᱱᱚᱣᱟ ᱠᱷᱟᱹᱛᱤᱨ ᱛᱟᱲᱟ ᱛᱟᱲᱤ ᱥᱮ ᱞᱚᱜᱚᱱ ᱦᱩᱭᱩᱜ ᱢᱟ ᱦᱮᱸ᱾ ᱥᱮ ᱫᱚᱢᱟ ᱚᱱᱟ ᱠᱷᱟᱹᱛᱤᱨ ᱛᱮᱵᱚᱱ ᱵᱮᱵᱚᱦᱟᱨᱮᱜ ᱜᱮᱭᱟ᱾ ᱢᱮᱱᱠᱷᱟᱱ ᱚᱱᱟ ᱵᱮᱵᱚᱦᱟᱨ ᱠᱷᱟᱹᱛᱤᱨ ᱛᱮ ᱟᱵᱚᱣᱟᱱ ᱨᱚᱠᱚᱢᱟᱜ ᱜᱮ ᱱᱟᱦᱟᱜ ᱠᱷᱚᱭ ᱠᱷᱚᱛᱤ ᱦᱩᱭᱩᱜ ᱠᱟᱱ ᱛᱟᱵᱚᱱᱟ ᱦᱮᱸ ᱡᱩᱫᱤᱢ ᱧᱮᱞᱟ ᱦᱟᱥᱟ ᱨᱮ ᱛᱟᱦᱚᱞᱮ ᱠᱷᱟᱱ ᱫᱚ ᱱᱟᱦᱟᱜ ᱦᱩᱲᱩ ᱡᱚᱠᱷᱚᱱ ᱧᱮᱞ ᱠᱟᱜ ᱠᱚ ᱜᱮᱵᱚᱱ ᱩᱱᱠᱩ ᱞᱮᱸᱰᱮᱡ ᱠᱚ᱾ ᱡᱟᱦᱟᱸᱭ ᱫᱚ ᱦᱟᱸᱜ ᱱᱟ ᱡᱟᱦᱟᱸ ᱴᱷᱮᱡ ᱚᱱᱟ ᱦᱩᱲᱩ ᱫᱟᱨᱮ ᱠᱚᱜᱼᱟ ᱮᱸᱰᱮᱜᱮ ᱦᱟᱸᱜ ᱩᱱᱠᱩ ᱦᱚᱸ ᱦᱟᱥᱟ ᱠᱚ ᱨᱟᱠᱟᱵ ᱵᱚᱱᱟ᱾ ᱦᱩᱸ ᱡᱟᱦᱟᱸ ᱫᱚ ᱱᱟᱦᱟᱜ ᱚᱱᱟ, ᱠᱩᱞ ᱟᱠᱚ ᱠᱟᱱ ᱠᱚᱭᱟᱭ᱾ ᱦᱩᱸ᱾ ᱟᱨ ᱢᱤᱫᱴᱟᱝ ᱡᱟᱦᱟᱸ ᱮᱱ ᱦᱤᱞᱚᱜ ᱧᱮᱞᱚᱜ ᱡᱟᱦᱟᱸ ᱞᱮᱠᱟ ᱩᱱᱠᱩ ᱠᱟᱴᱠᱚᱢ ᱦᱮᱸ ᱚᱱᱟ ᱥᱟᱨ ᱮᱢ ᱠᱷᱟᱹᱛᱤᱨ ᱛᱮ ᱱᱟᱟᱜ ᱩᱱᱠᱩ ᱠᱟᱴᱠᱚᱢ ᱠᱚᱦᱚᱸ ᱵᱷᱟᱜᱤ ᱞᱤᱠ ᱪᱟᱵᱟᱣ ᱠᱚ ᱦᱩᱭᱩᱜ ᱠᱟᱱᱟ ᱥᱮ᱾ ᱵᱟᱹᱱᱩᱜ ᱠᱚᱣᱟ, ᱫᱤᱱᱟᱹᱢ ᱫᱤᱱ ᱛᱮᱠᱚ ᱠᱚᱢ ᱤᱫᱤᱜ ᱠᱟᱱ ᱜᱮᱭᱟ᱾ ᱟᱨ ᱡᱩᱫᱤᱢ ᱧᱮᱞ ᱠᱚᱣᱟ ᱱᱟᱦᱟᱜ ᱩᱱᱠᱩ ᱜᱚᱝᱜᱷᱟ ᱥᱮ ᱨᱚᱠᱚᱡ ᱩᱱᱠᱩ ᱦᱚᱸ ᱱᱟᱦᱟᱜ ᱚᱱᱟᱛᱮ ᱵᱟᱝ ᱠᱚ ᱧᱮᱞᱚᱜ ᱠᱟᱱᱟ ᱩᱱᱠᱩ ᱦᱚᱸ ᱚᱱᱟ ᱦᱟᱥᱟ ᱥᱟᱵ ᱮᱢ ᱠᱟᱛᱮᱜ ᱟᱫᱚ ᱩᱱᱠᱩ ᱫᱚ ᱱᱟᱦᱟᱜ ᱫᱤᱱᱟᱹᱢ ᱫᱤᱱ ᱵᱚᱱ ᱱᱟᱥᱟᱣ ᱤᱫᱤᱭᱮᱫᱞᱜ ᱠᱚᱭᱟ ᱟᱵᱚ ᱛᱮ ᱦᱩᱸ ᱟᱨ ᱱᱤᱛᱚᱜ ᱱᱟᱦᱟᱜ ᱩᱱᱟᱹᱜᱴᱟ ᱜᱮᱵᱚᱱ ᱵᱟᱝ ᱡᱩᱫᱤ ᱱᱟᱦᱟᱜ ᱚᱝᱠᱟ ᱥᱟᱨ ᱥᱮ ᱚᱱᱠᱟ ᱵᱤᱥᱟᱱ ᱡᱤᱱᱤᱥ ᱠᱚ ᱵᱟᱢ ᱢᱟᱜ ᱠᱷᱟ ᱫᱚ ᱱᱟᱦᱟᱜ ᱚᱠᱟ ᱵᱟᱝ ᱦᱳᱭᱳᱜ ᱛᱟᱵᱚᱱᱟ᱾ ᱦᱩᱸ᱾ ᱫᱚ ᱡᱟᱦᱟ ᱞᱮᱠᱟ ᱧᱮᱞᱚᱜ ᱠᱟᱱᱟ ᱚᱝᱠᱟ ᱱᱤᱛᱚᱜ ᱜᱩᱨᱤᱡ ᱮᱢ ᱠᱟᱛᱮᱫ ᱫᱚ ᱱᱟᱦᱟᱜ ᱦᱚᱭᱛᱚ ᱤᱧ ᱞᱟᱹᱭᱟ ᱱᱤᱛᱚᱜ ᱫᱚ ᱱᱚᱜᱼᱚᱭ ᱱᱚᱝᱠᱟ ᱥᱟᱨ ᱥᱮ ᱵᱤᱥᱟᱱ ᱡᱤᱱᱤᱥ ᱵᱚᱱ ᱮᱢ ᱟᱹᱜᱩ ᱠᱟᱫᱟ ᱾ ᱚᱱᱟ ᱠᱚᱜᱮ ᱦᱚᱭ ᱛᱚ ᱫᱚ ᱱᱟᱦᱟᱜ ᱤᱫᱤᱜᱮ ᱦᱳᱭᱳᱜ ᱛᱟᱵᱚᱱᱟ ᱾ ᱦᱮᱸ ᱟᱨ ᱱᱟᱦᱟᱜ ᱚᱱᱟ ᱢᱟ ᱧᱮᱞ ᱠᱟᱱ ᱜᱮ ᱥᱟᱶᱛᱮ ᱟᱵᱚ ᱦᱚᱸ ᱚᱱᱟ ᱠᱚ ᱱᱟᱯᱟᱭ ᱢᱟ ᱦᱳᱭᱳᱜ ᱠᱟᱱ ᱜᱮ ᱢᱮᱱᱠᱷᱟᱱ ᱟᱵᱚᱣᱟᱜ ᱫᱚ ᱵᱟᱹᱲᱤᱡ ᱦᱤᱡᱩᱜ ᱠᱟᱱᱟ ᱾ ᱦᱮᱸ ᱪᱮ ᱵᱤᱥᱚᱢ ᱡᱤᱱᱤᱥ ᱮᱢ ᱠᱟᱛᱮ ᱱᱟ ᱦᱚᱸ ᱚᱱᱠᱟ ᱦᱳᱲᱳ ᱠᱚ ᱟᱱᱟᱡᱽ ᱠᱚ ᱡᱟᱦᱟᱸ ᱵᱚᱱ ᱨᱦᱚᱭᱫᱟ ᱚᱱᱟ ᱠᱚᱫᱚ ᱱᱟᱯᱟᱭ ᱜᱮᱜ ᱦᱳᱭᱳᱜ ᱚᱱᱟ ᱢᱮᱱ ᱟᱵᱚᱣᱟᱜ ᱞᱟᱹᱭ ᱜᱟᱱᱚᱜᱼᱟ ᱠᱷᱚᱛᱤᱜ ᱠᱟᱱᱟ ᱪᱮᱫᱟᱜ ᱵᱟᱝᱢᱟ ᱟᱵᱚ ᱦᱚᱸ ᱚᱱᱟ ᱟᱵᱚ ᱫᱚ ᱚᱱᱟ ᱵᱤᱥᱟᱧ ᱡᱤᱱᱤᱥ ᱜᱮᱵᱚᱱ ᱡᱚᱢ ᱫᱟ ᱦᱩᱸ ᱾ ᱜᱚᱝᱠᱮ ᱨᱚᱲ ᱟᱸᱡᱚᱢᱜ ᱠᱟᱱ ᱛᱟᱹᱞᱤᱧᱟ?
ᱦᱳᱭ ᱦᱳᱭ ᱦᱳᱭ ᱮᱠᱟᱞ ᱱᱚᱣᱟ ᱫᱚ ᱦᱟᱸᱜ ᱡᱚᱛᱷᱟᱛ ᱠᱟᱛᱷᱟ ᱜᱮᱵᱮᱱ ᱢᱮᱱ ᱠᱟᱜᱼᱟ ᱾ ᱟᱫᱚ ᱱᱩᱠᱩ ᱞᱮᱸᱰᱮᱫ ᱠᱚ ᱟᱨ ᱵᱟᱝ ᱱᱩᱠᱩ ᱠᱟᱴᱠᱚᱢ ᱠᱚ ᱡᱩᱫᱤ ᱱᱟᱦᱟᱜ ᱠᱚ ᱛᱟᱦᱮᱸ ᱠᱚᱜᱟ ᱛᱟᱦᱮ ᱦᱳᱭᱛᱚ ᱱᱚᱜᱼᱱᱟ ᱦᱟᱥᱟ ᱨᱮᱱᱟᱜ ᱩᱨᱵᱚᱨᱚᱛᱟ ᱟᱹᱰᱤ ᱱᱟᱯᱟᱭ ᱥᱟᱺᱦᱤᱡ ᱛᱟᱦᱮᱸ ᱠᱚᱜᱼᱟ ᱵᱟᱝ ᱟᱫᱚ ᱥᱮᱫᱟᱭ ᱫᱚ ᱦᱟᱸᱜ ᱱᱚᱜ ᱧᱟᱯᱟᱱ ᱫᱚ ᱦᱟᱸᱜ ᱵᱟᱝ ᱛᱟᱦᱮᱸ ᱠᱟᱱᱟ᱾ ᱟᱫᱚ ᱥᱮᱫᱟᱭ ᱫᱚ ᱱᱚᱜ ᱱᱚᱝᱠᱟ ᱵᱤᱨ ᱨᱮᱱᱟᱜ ᱡᱚ-ᱵᱤᱞᱤ ᱟᱨ ᱵᱟᱝ ᱨᱟᱱ ᱨᱮᱦᱮᱜ ᱦᱮᱸᱻ ᱟᱨ ᱚᱱᱟ ᱥᱟᱶᱛᱮ ᱱᱚᱜ ᱱᱚᱝᱠᱟ ᱵᱤᱨ ᱨᱮᱱᱟᱜ ᱥᱟᱝ ᱠᱚ ᱟᱨ ᱵᱟᱝ ᱵᱟᱣᱞᱟ ᱠᱚ ᱱᱚᱜᱼᱱᱟ ᱠᱚ ᱡᱚᱢ ᱠᱟᱛᱮᱜ ᱜᱮ ᱱᱟᱦᱟᱜ ᱡᱤᱭᱚᱱ ᱫᱚᱠᱚ ᱵᱤᱛᱟᱹᱣᱮᱜ ᱠᱟᱱ ᱛᱟᱦᱮᱸ ᱠᱟᱱᱟ᱾ ᱢᱮᱱᱠᱷᱟᱱ ᱱᱟᱦᱟᱜ ᱨᱮᱱᱟᱜ ᱫᱤᱱ ᱨᱮ ᱧᱮᱞᱚᱜ ᱠᱟᱱᱟ᱾ ᱱᱚᱜᱼᱱᱚᱝᱠᱟ ᱥᱟᱨ ᱪᱟᱯᱟᱱ ᱟᱨ ᱵᱟᱝ ᱵᱤᱥ ᱠᱚ ᱦᱮᱸ ᱱᱚᱜ ᱱᱚᱝᱠᱟᱱᱟᱜ ᱠᱷᱚᱵᱚᱨ ᱵᱟᱹᱲᱛᱤ ᱵᱚᱱ ᱡᱚᱢ ᱫᱟ᱾ ᱡᱟᱦᱟᱸ ᱠᱷᱟᱹᱛᱤᱨ ᱛᱮ ᱟᱵᱚᱱᱟᱜ ᱨᱳᱜᱽ ᱟᱡᱟᱨ ᱡᱟᱹᱥᱛᱤ ᱠᱟᱭᱛᱮ ᱦᱩᱭᱩᱜ ᱠᱟᱱ ᱛᱟᱵᱚᱱᱟ ᱟᱨ ᱵᱤᱥᱮᱥ ᱠᱚᱨᱮ ᱧᱮᱞ ᱞᱮᱠᱷᱟᱱ ᱜᱚᱝᱠᱮ, ᱱᱮᱛᱟᱨ ᱢᱟ ᱱᱩᱠᱩ ᱯᱳᱞᱴᱤ ᱡᱤᱞ-ᱡᱤᱞ ᱜᱮ ᱦᱟᱸᱜ ᱵᱟᱹᱲᱛᱤ ᱵᱚᱱ ᱡᱚᱢᱮᱫ ᱠᱟᱱᱟ᱾ ᱟᱫᱚ ᱯᱩᱞ ᱴᱤ ᱫᱚ ᱱᱟᱦᱟᱜ, ᱱᱚᱜ-ᱱᱟ ᱠᱚᱢ ᱫᱤᱱ ᱛᱮᱦᱟᱸᱜ ᱠᱚᱻ ᱦᱟᱨᱟᱜ ᱠᱟᱱᱟ᱾ ᱟᱨ ᱚᱱᱟ ᱥᱟᱶᱛᱮ ᱱᱩᱠᱩ ᱫᱚ ᱦᱟᱸᱜ ᱵᱷᱮᱠᱥᱤᱱ ᱠᱚ ᱮᱢᱟ ᱠᱚ ᱠᱟᱱᱟ ᱵᱷᱮᱠᱥᱤᱱ᱾ ᱛᱤᱱ ᱫᱟᱨᱟᱭ ᱛᱮᱜᱮ ᱱᱩᱠᱩ ᱫᱚ ᱦᱟᱸᱜ, ᱠᱚ ᱨᱚᱭᱮᱫ ᱠᱚᱣᱟ, ᱦᱮᱸ ᱟᱫᱚ ᱚᱱᱟ ᱠᱚ ᱡᱚᱢ ᱠᱟᱛᱮ ᱛᱮ ᱟᱵᱚᱱᱟᱜ ᱦᱚᱲᱢᱚ ᱫᱚ ᱫᱩᱨᱵᱚᱞ ᱤᱫᱤᱜ ᱠᱟᱱ ᱛᱟᱵᱚᱱᱟ᱾ ᱟᱨ ᱧᱮᱞᱚᱜ ᱠᱟᱱᱟ ᱱᱮᱛᱟᱨ ᱫᱚ ᱦᱟᱸᱜ ᱯᱞᱟᱥᱴᱤᱠ ᱪᱟᱣᱞᱮ ᱟᱨ ᱵᱟᱝ ᱯᱞᱟᱥᱴᱤᱠ ᱵᱤᱞᱤ ᱱᱚᱸᱠᱟᱱᱟ ᱦᱚᱸ, ᱱᱚᱣᱟ ᱠᱟᱹᱨᱠᱷᱟᱱᱟ ᱟᱨ ᱵᱟᱝ ᱠᱟᱹᱨᱜᱟᱹᱲ ᱠᱚᱨᱮ ᱫᱚ ᱠᱚ, ᱵᱮᱱᱟᱣᱮᱫ, ᱟᱫᱚ ᱱᱚᱣᱟ ᱠᱚ ᱡᱚᱢ ᱠᱟᱛᱮ ᱮᱫ ᱟᱵᱚᱣᱟᱜ ᱦᱚᱲᱢᱚ ᱱᱚᱣᱟ ᱟᱰᱤ ᱜᱮ ᱵᱟᱲᱛᱤ ᱠᱟᱭ ᱛᱮ ᱠᱷᱚᱛᱤᱜ ᱠᱟᱱᱟ ᱾ ᱟᱨ ᱟᱭᱢᱟ ᱞᱮᱠᱟᱱᱟᱜ ᱨᱳᱜᱽ ᱟᱡᱟᱨ ᱧᱟᱢ ᱮᱫ ᱵᱚᱱᱟ ᱦᱳᱭ ᱾ ᱟᱨᱻ ᱜᱚᱢᱠᱮᱻ, ᱥᱮᱫᱟᱭ ᱨᱮᱱ ᱦᱚᱲ ᱫᱚ ᱱᱚᱝᱠᱟ ᱢᱤᱫ ᱥᱟᱭ ᱥᱮᱨᱢᱟ ᱫᱷᱟᱨᱤᱡ ᱠᱚ ᱵᱟᱧᱪᱟᱜ ᱠᱟᱱ ᱛᱟᱦᱮᱸ ᱠᱟᱱᱟ ᱾ ᱟᱨ ᱱᱮᱛᱟᱨ ᱨᱮᱱ ᱢᱟᱱᱢᱤ ᱫᱚ ᱦᱟᱸᱜ ᱱᱚᱝᱠᱟ ᱥᱟᱴ ᱵᱚᱪᱷᱚᱨ ᱦᱚᱸ ᱵᱟᱝ ᱠᱚ ᱯᱟᱨᱚᱢ ᱛᱮᱜᱮ ᱦᱟᱸᱜ ᱠᱚ ᱫᱤᱥᱚᱢᱮᱫ ᱛᱟᱵᱚᱱᱟ ᱾ ᱟᱫᱚᱻ ᱱᱚᱜ ᱱᱚᱣᱟ ᱠᱚ ᱵᱤᱥᱮᱥ ᱠᱟᱭ ᱛᱮ ᱵᱚᱱ ᱡᱚᱢᱮᱫ ᱠᱷᱟᱛᱤᱨ ᱜᱮ ᱛᱮᱦᱮᱧ, ᱟᱰᱤ ᱴᱟᱜᱻ ᱵᱚᱱ ᱫᱩᱨᱵᱚᱞ ᱤᱫᱤᱜ ᱠᱟᱱᱟ ᱦᱚᱲᱢᱚ ᱨᱮᱦᱚ ᱫᱟᱲᱮ ᱠᱚ ᱵᱟᱝ ᱦᱩᱭᱩᱜ ᱠᱟᱱᱟ, ᱟᱨ ᱱᱮᱛᱟᱨ ᱨᱮᱱ ᱢᱟᱱᱢᱤ ᱠᱚ ᱫᱚ ᱱᱚᱝᱠᱟ ᱠᱷᱟᱴᱚ ᱠᱷᱟᱴᱚ, ᱟᱨ ᱵᱟᱝ ᱵᱟᱝ ᱠᱚ ᱩᱥᱩᱞᱚᱜ ᱠᱟᱱᱟ ᱦᱳᱭ ᱥᱮ ᱾
ᱟᱰᱤ ᱱᱟᱯᱟᱭ ᱠᱟᱛᱷᱟ ᱵᱤᱱ ᱞᱟᱹᱭ ᱠᱮᱫᱼᱟ ᱾ ᱦᱳᱭ ᱜᱚᱢᱠᱮ ᱨᱚᱲ ᱧᱟᱢᱚᱜ ᱠᱟᱱᱟ ᱾
ᱦᱳᱭ ᱟᱡᱚᱢᱚᱜ
ᱦᱮᱸ ᱟᱰᱤ ᱱᱟᱯᱟᱭ ᱠᱟᱛᱷᱟ ᱵᱮᱱ ᱞᱟᱹᱭ ᱠᱮᱫᱮᱜᱼᱟ ᱥᱟᱹᱨᱤ ᱜᱮ ᱱᱮᱛᱟᱨ ᱫᱚ ᱡᱟᱦᱟ ᱞᱮᱠᱟ, ᱧᱮᱞᱚᱜ ᱠᱟᱱᱟ ᱱᱟᱦᱟᱜ ᱚᱝᱠᱟ, - ᱞᱟᱦᱟᱛᱮᱱ ᱢᱟᱱᱢᱤ ᱫᱚ ᱚᱱᱠᱟ ᱫᱟᱨᱮ ᱠᱚ ᱨᱮᱱᱟᱜ ᱡᱚ ᱵᱤᱞᱤ, ᱥᱟᱶᱛᱮ ᱚᱱᱠᱟ ᱜᱩᱨᱤᱡᱽ ᱛᱮ ᱦᱚᱭ ᱦᱮᱸ ᱾ ᱱᱚᱝᱠᱟᱱᱟᱜ ᱡᱤᱱᱤᱥ ᱜᱮ ᱡᱟᱥᱛᱤ ᱠᱚ ᱡᱚᱢᱮᱫ ᱛᱟᱦᱮᱫ ᱟᱫ ᱢᱮᱱᱠᱷᱟᱱ, ᱞᱟᱦᱟ ᱛᱮ ᱫᱚ ᱚᱱᱠᱟ ᱜᱟᱹᱭ ᱰᱟᱝᱨᱟ ᱥᱮ, ᱢᱮᱨᱚᱢ ᱵᱷᱤᱰᱤ ᱩᱱᱠᱩ ᱠᱟᱰᱟ ᱩᱱᱠᱩ ᱠᱚ ᱦᱚ ᱡᱟᱥᱛᱤ ᱠᱚ ᱫᱚᱦᱚᱭᱮᱫ ᱠᱚ ᱛᱟᱦᱮᱸᱫ ᱾
ᱦᱮᱸ ᱦᱚᱛᱮ ᱚᱱᱠᱟ ᱜᱩᱨᱤ ᱠᱚ ᱧᱟᱢᱮᱫ ᱛᱟᱦᱮᱸ ᱚᱱᱟ ᱛᱮ ᱠᱚ ᱥᱮ ᱟᱱᱟᱡᱽ ᱠᱚ ᱠᱷᱟᱱ ᱱᱮᱛᱟᱨ ᱧᱮᱞᱚᱜ ᱠᱟᱱᱟ ᱱᱟᱦᱟ, ᱟ. ᱧ ᱠᱟᱰᱟ ᱰᱟᱝᱨᱤ ᱦᱚᱸ ᱥᱮ ᱜᱟᱹᱭ ᱰᱟᱝᱨᱟ ᱠᱚ ᱢᱤᱫ ᱵᱟᱨ ᱚᱲᱟᱜ ᱨᱮ ᱦᱚᱭᱛᱚᱢ ᱧᱮᱞ ᱧᱟᱢ ᱠᱚᱣᱟ ᱦᱮᱸ--‍᱾ ᱫᱚᱦᱚ ᱦᱚᱸ ᱪᱤᱠᱟᱹᱛᱮ ᱠᱚ ᱫᱚᱦᱚ ᱠᱚᱣᱟ ᱱᱤᱛᱚᱜ ᱡᱩᱜᱽ ᱫᱚ ᱱᱟᱜᱼᱚᱭ ᱾ ᱡᱚᱛᱚ ᱠᱚ ᱛᱮ ᱱᱟᱦᱟᱜ ᱢᱮᱥᱤᱱ ᱧᱮᱞᱟ ᱾ ᱠᱷᱮᱛ ᱠᱚ ᱞᱟᱫ ᱮᱫᱟ ᱟᱲᱮ ᱠᱚ ᱞᱟᱫ ᱮᱫᱟ ᱱᱟᱦᱟᱜ ᱱᱚᱜᱼᱚᱭ ᱾ ᱚᱱᱟ ᱴᱮᱠᱴᱚᱨ ᱛᱮ ᱥᱮ ᱜᱮ ᱚᱱᱟ ᱡᱟᱦᱟᱸ ᱥᱟᱭᱤᱰ ᱛᱮ ᱤᱭᱟᱹᱜᱼᱟ ᱾ ᱦᱮ ᱟᱨ ᱱᱟᱦᱟᱜ ᱠᱷᱮᱛ ᱠᱚ ᱥᱤᱫᱟ ᱤᱭᱟᱹ ᱟᱨ ᱦᱩᱲᱩ ᱤᱨ ᱢᱮᱥᱤᱱ ᱦᱚᱸ ᱱᱮᱛᱟᱨ ᱫᱚ ᱳᱰᱳᱠ ᱟᱠᱟᱱᱟ ᱦᱮᱸ ᱾ ᱟᱨ ᱚᱱᱟ ᱦᱳᱲᱳ ᱤᱨ ᱢᱤᱥᱤᱱ ᱞᱮᱠᱷᱟᱱ ᱫᱚ ᱱᱟᱣᱟ ᱵᱩᱥᱩᱵ ᱫᱚ ᱱᱟᱦᱟᱜ ᱵᱟᱵᱚᱱ ᱧᱟᱢ ᱮᱫᱟ ᱥᱮ ᱜᱩᱰᱟᱹᱜ ᱠᱟᱱᱟ ᱦᱮᱸ ᱩᱱᱠᱩ ᱚᱱᱟ ᱠᱚ ᱠᱷᱟᱛᱤᱨ ᱛᱮᱦᱚᱸ ᱜᱟᱹᱭ ᱰᱟᱝᱨᱟ ᱠᱚ ᱠᱚᱢ ᱠᱚ ᱫᱚᱦᱚ ᱠᱟᱜ-ᱟ ᱾ ᱦᱟᱜ ᱱᱤᱛᱚᱜ ᱦᱚᱸ ᱫᱤᱱ ᱫᱤᱱ ᱛᱮ ᱡᱚᱛᱚ ᱨᱚᱠᱚᱢᱟᱜ ᱜᱮ ᱳᱰᱳᱠᱚᱜ ᱱᱚᱜ-ᱚᱭ ᱦᱳᱲᱳ ᱨᱚᱦᱚᱭᱟᱜ ᱦᱚᱸ ᱱᱟᱦᱟᱜ ᱳᱰᱳᱠᱚᱜᱼᱟ ᱦᱚᱭᱛᱚ ᱾ ᱥᱮ ᱳᱰᱳᱠ ᱠᱟᱱᱟ ᱚᱱᱟ ᱫᱚ ᱱᱟᱸᱜ ᱚᱱᱠᱟ ᱴᱷᱤᱠ ᱤᱧ ᱫᱚ ᱵᱟᱹᱧ ᱞᱟᱹᱭ ᱫᱟᱲᱮᱭᱟᱜ ᱠᱟᱱᱟ ᱾ ᱡᱟᱦᱟ ᱞᱮᱠᱟ ᱱᱟᱜ ᱚᱱᱠᱟ ᱥᱳᱥᱟᱞ ᱢᱤᱰᱤᱭᱟ ᱠᱚᱨᱮ ᱧᱮᱞ ᱦᱳᱭ ᱠᱟᱱᱟ ᱡᱮ ᱳᱰᱳᱠ ᱠᱟᱱᱟ ᱦᱳᱲᱳ ᱨᱚᱦᱚᱭᱟᱜ ᱦᱚᱭᱛᱚ ᱱᱟᱦᱟᱜ ᱟᱵᱚ ᱥᱮᱫ ᱫᱚ ᱟᱹᱣᱨᱤ ᱦᱤᱡᱩᱜᱼᱟ ᱾
ᱦᱳᱲᱳ ᱨᱚᱦᱚᱭ ᱢᱮᱥᱤᱱ ᱥᱮ ᱦᱳᱲᱳ ᱤᱨ ᱢᱮᱥᱤᱱ ᱦᱚᱜᱼᱱᱚᱣᱟ ᱠᱚ ᱦᱮᱡ ᱠᱟᱱᱟ ᱢᱟᱱᱮ ᱦᱤᱡᱩᱜ ᱜᱮᱭᱟ ᱦᱟᱜ ᱟᱵᱚ ᱫᱚ ᱡᱟᱥᱛᱤ ᱠᱟᱭ ᱛᱮ ᱱᱤᱛᱚ ᱡᱟᱦᱟᱸ ᱥᱮᱫ ᱵᱟᱞᱤᱧ ᱞᱟᱹᱭ ᱠᱮᱫᱚ ᱱᱟᱦᱟᱜ ᱚᱱᱠᱟ ᱢᱚᱬᱮ ᱜᱮᱞ ᱛᱩᱨᱩᱭ ᱜᱮᱞ ᱦᱚᱝᱠᱟ ᱥᱮᱨᱢᱟ ᱜᱮᱠᱚ ᱵᱟᱧᱪᱟᱜ ᱠᱟᱱᱟ᱾ ᱞᱟᱦᱟ ᱛᱮᱫᱚ ᱱᱟᱦᱟᱜ ᱚᱱᱠᱟ ᱢᱤᱫ ᱥᱟᱭ